ᱦᱟᱞᱳ
ᱡᱚᱦᱟᱨ ᱜᱮ ᱜᱚᱝᱠᱮ,
ᱦᱳᱭ ᱜᱚᱝᱠᱮ ᱡᱚᱦᱟᱨ ᱜᱮ᱾
ᱱᱟᱯᱟᱭ ᱜᱮᱭᱟ ᱵᱤᱱ?
ᱦᱳᱭ ᱱᱟᱯᱟᱭ ᱜᱮᱭᱟᱞᱤᱧ ᱱᱤᱭᱟᱹ ᱵᱮᱲᱟ ᱫᱚ ᱱᱟᱯᱟᱭ ᱜᱮ ᱢᱮᱱᱟᱜ ᱟᱠᱟᱫ ᱞᱤᱧᱟᱹ᱾ ᱟᱵᱮᱱ ᱜᱮ ᱚᱠᱟᱞᱮᱠᱟ?
ᱟᱹᱞᱤᱧ ᱦᱚᱸ ᱪᱟᱸᱫᱳᱣᱟᱜ ᱫᱟᱭᱟ ᱢᱟᱭᱟᱛᱮ ᱱᱟᱯᱟᱭ ᱜᱮ ᱦᱮᱱᱟᱜ ᱟᱠᱟᱜ ᱞᱤᱧᱟᱹ᱾
ᱟᱪᱪᱷᱟ ᱟᱪᱪᱷᱟ ᱦᱳᱭᱛᱚ ᱱᱟᱯᱟᱭ ᱛᱟᱦᱮᱸ ᱞᱮᱱ ᱠᱷᱟᱱ ᱜᱮ ᱱᱟᱯᱟᱭ᱾
ᱦᱳᱭ ᱦᱳᱭ ᱛᱟᱦᱚᱞᱮ ᱚᱲᱟᱜ ᱠᱚᱨᱮ ᱫᱚ ᱱᱟᱯᱟᱭ ᱜᱮᱭᱟ ᱱᱟᱯᱟᱭ ᱵᱟᱲᱟ ᱜᱮᱭᱟ ᱠᱚ,
ᱦᱳᱭ ᱱᱤᱛᱚᱜ ᱫᱚ ᱚᱲᱟᱜ ᱠᱚᱨᱮ ᱦᱚᱸ ᱥᱟᱱᱟᱢ ᱠᱚᱜᱮ ᱱᱟᱯᱟᱭ ᱜᱮ᱾ ᱟᱯᱮ ᱠᱚᱜᱮ ᱚᱠᱟ ᱞᱮᱠᱟ?
ᱟᱞᱮ ᱦᱚᱸᱞᱮ ᱱᱟᱯᱟᱭ ᱵᱟᱰᱟ ᱜᱮᱭᱟ ᱱᱤᱛᱚᱜ ᱫᱚ ᱟᱯᱟᱛᱚᱛᱚ᱾
ᱮᱸ ᱟᱪᱪᱷᱟ ᱟᱪᱪᱷᱟ ᱛᱟᱞᱮ ᱪᱮᱫ ᱠᱚᱵᱮᱱ ᱠᱟᱹᱢᱤ ᱵᱟᱲᱟᱭᱮᱫ ᱛᱮ?
ᱪᱮᱫ ᱠᱚᱵᱤᱱ ᱠᱟᱹᱢᱤᱭᱟ ᱱᱤᱭᱟᱹ ᱚᱠᱛᱚ ᱫᱚ ᱠᱟᱹᱢᱤ ᱦᱚᱸ ᱵᱟᱹᱱᱩᱜ ᱠᱟᱫᱟ ᱪᱟᱥ ᱵᱟᱥ ᱠᱚᱦᱚᱸ ᱛᱚ ᱟᱹᱣᱨᱤᱟᱜᱼᱟ᱾
ᱟᱪᱪᱷᱟ ᱟᱪᱪᱷᱟ ᱦᱳᱭ ᱦᱳᱭ᱾
ᱟᱹᱵᱤᱱ ᱪᱮᱫ ᱵᱤᱱ ᱠᱟᱹᱢᱤᱫᱟ?
ᱟᱞᱤᱧ ᱦᱚᱸ ᱠᱟᱹᱢᱤᱫᱚ ᱱᱤᱛᱚᱜ ᱫᱚ ᱦᱟᱸᱜ ᱪᱮᱫ ᱦᱚᱸ ᱵᱟᱝ ᱱᱤᱛᱚᱜ ᱫᱚ ᱚᱲᱟᱜ ᱠᱚᱨᱮ ᱜᱮ᱾
ᱚ ᱦᱚ ᱛᱟᱞᱮ ᱪᱟᱥᱵᱟᱥ ᱛᱟᱵᱮᱱ ᱛᱤᱱᱟᱹᱜ ᱡᱷᱟᱹᱞ ᱠᱮᱫᱟ?
ᱪᱟᱥᱵᱟᱥ ᱠᱚᱫᱚ ᱛᱚᱞᱟ ᱠᱚᱫᱚ ᱦᱟᱸᱜ ᱜᱤᱰᱤ ᱵᱟᱲᱟ ᱦᱩᱭ ᱠᱟᱱ ᱜᱤᱭᱟ ᱟᱫᱚ ᱚᱱᱠᱟ ᱮᱠᱴᱟ ᱫᱚ ᱟᱹᱣᱨᱤ ᱦᱟᱨᱟᱜᱼᱟ᱾ ᱟᱨ ᱠᱤᱪᱷᱩ ᱜᱟᱱ ᱫᱚ ᱦᱟᱨᱟᱣ ᱠᱟᱱ ᱜᱮᱭᱟ ᱨᱚᱦᱚᱭ ᱜᱟᱱᱚᱜ ᱞᱮᱠᱟ ᱫᱚ᱾ ᱟᱫᱚ ᱦᱟᱸᱜ ᱫᱟᱜᱽ ᱡᱟᱹᱲᱤ ᱠᱚ ᱚᱱᱠᱟᱮᱠᱴᱟ ᱵᱟᱹᱱᱩᱜ ᱠᱟᱜᱼᱟ ᱟᱫᱚ ᱟᱯᱮᱥᱮᱜ ᱜᱮ ᱚᱠᱟᱮᱠᱟ?
ᱚ ᱟᱪᱪᱷᱟ ᱟᱪᱪᱷᱟ᱾ ᱟᱞᱮ ᱦᱚᱸᱞᱮ ᱛᱚᱞᱟ ᱫᱚᱞᱮ ᱛᱚᱞᱟ ᱟᱠᱟᱜ ᱜᱮᱭᱟ ᱢᱮᱱᱠᱷᱟᱱ,
ᱦᱳᱭ ᱟᱪᱪᱷᱟ, ᱚᱱᱟ ᱜᱮᱛᱚ ᱟᱵᱚ ᱢᱟ ᱪᱮᱫ ᱤᱧ ᱞᱟᱹᱭᱟ ᱥᱮᱨᱢᱟ ᱡᱟᱹᱲᱤ ᱵᱷᱚᱨᱥᱟ ᱜᱮ ᱟᱞᱮ ᱱᱚᱛᱮ ᱫᱚ ᱦᱳᱭ ᱥᱮ᱾
ᱦᱳᱭ ᱡᱚᱛᱚ ᱦᱚᱲ ᱜᱮ ᱥᱮᱨᱢᱟ ᱡᱟᱲᱤ ᱵᱚᱨᱥᱟ ᱜᱮ᱾
ᱦᱳᱭ ᱦᱳᱭ ᱵᱟᱝᱜᱮ ᱟᱭᱢᱟ ᱜᱟᱱ ᱴᱚᱴᱷᱟ ᱠᱚᱨᱮ ᱫᱚ ᱚᱱᱠᱟ ᱫᱚ ᱫᱟᱜᱽ ᱨᱮᱱᱟᱜ ᱵᱮᱵᱚᱥᱛᱷᱟ ᱠᱚ ᱛᱟᱦᱮᱱ ᱜᱮᱭᱟ ᱥᱮᱞᱳ ᱠᱚ ᱢᱤᱱᱤ ᱠᱚ ᱛᱟᱦᱮᱱᱟ ᱥᱮ ᱠᱮᱱᱮᱞ ᱫᱟᱜᱽ ᱠᱚᱠᱚ ᱧᱟᱢᱟ᱾ ᱩᱱᱠᱩ ᱫᱚ ᱪᱟᱥ ᱫᱚ ᱦᱩᱭᱩᱜ ᱛᱟᱠᱚᱣᱟ ᱠᱤᱪᱷᱩᱴᱟ ᱨᱮᱦᱚᱸ ᱵᱟ ᱥᱮᱨᱢᱟ ᱡᱟᱹᱲᱤ ᱵᱟᱝ ᱨᱮᱦᱚᱸ ᱟᱨ ᱟᱵᱚ ᱫᱚ ᱪᱮᱫ ᱤᱧ ᱞᱤᱧ ᱞᱟᱹᱭᱟ ᱢᱟᱱᱮ ᱯᱩᱨᱟᱹᱴᱟ ᱜᱮ ᱥᱮᱨᱢᱟ ᱡᱟᱹᱲᱤ ᱵᱷᱚᱨᱥᱟ ᱜᱮ ᱛᱟᱞᱦᱮ ᱥᱮᱨᱢᱟ ᱠᱷᱚᱱᱚ ᱵᱟᱭ ᱡᱟᱹᱲᱤ ᱞᱤᱠᱷᱟᱱ ᱛᱚ ᱫᱟᱜ ᱫᱚ ᱦᱟᱸᱜ ᱵᱟᱝ ᱦᱩᱭᱩᱜᱼᱟ ᱥᱮ ᱪᱟᱥ ᱫᱚ
ᱦᱳᱭ ᱦᱳᱭ ᱛᱟᱞᱦᱮ ᱜᱚᱝᱠᱮ ᱟᱵᱮᱱ ᱫᱚ ᱚᱠᱟ ᱫᱤᱥᱚᱢ ᱨᱮᱱ?
ᱟᱹᱞᱤᱧ ᱫᱚ ᱱᱚᱣᱟ ᱫᱤᱥᱚᱢ ᱫᱚ ᱱᱚᱣᱟ ᱵᱮᱝᱜᱚᱞ ᱠᱷᱚᱱ ᱜᱮᱞᱤᱧ ᱞᱮᱹᱭᱮᱫᱟ ᱡᱟᱦᱟᱸ ᱫᱤᱥᱚᱢ ᱫᱚ ᱡᱟᱦᱟᱸ ᱫᱚ ᱱᱚᱣᱟ ᱪᱷᱚᱣᱟᱱᱤ ᱯᱟᱲᱟᱜ ᱠᱟᱱᱟ ᱢᱟᱱ ᱡᱟᱯᱟᱜ ᱪᱷᱳᱣᱟᱱᱤ ᱵᱟᱸᱠᱩᱲᱟ ᱡᱮᱞᱟ ᱞᱤᱧ ᱯᱟᱲᱟᱜ ᱠᱟᱱᱟ
ᱚᱻ
ᱟᱵᱮᱱ ᱜᱮ ᱚᱠᱟ ᱥᱮᱡ?
ᱦᱮᱸ ᱟᱹᱞᱤᱧ ᱦᱚᱸ ᱟᱵᱮᱱ ᱥᱩᱨ ᱧᱚᱜ ᱜᱮ ᱟᱹᱞᱤᱧ ᱫᱚ ᱢᱟᱱ ᱫᱤᱥᱚᱢ ᱠᱷᱚᱡ ᱞᱤᱧ ᱞᱟᱹᱭ ᱫᱟ
ᱟᱪᱪᱷᱟ ᱟᱪᱪᱷᱟ ᱛᱟᱞᱦᱮ ᱢᱟᱱ ᱪᱷᱚᱣᱟᱱᱤ ᱫᱚ ᱡᱟᱯᱟᱜ ᱡᱟᱯᱟᱜ ᱠᱟᱱ ᱜᱮᱭᱟ ᱴᱚᱞᱟ ᱯᱟᱲᱟ ᱞᱮᱠᱟᱜᱮ ᱦᱳᱭᱛᱚ
ᱩᱱᱤ ᱥᱮᱨᱮᱧ ᱥᱤᱠᱟᱹᱨᱤᱭᱟᱹ ᱠᱚᱞᱯᱚᱱᱟ ᱦᱟᱸᱥᱫᱟᱜᱴ ᱠᱟᱛᱷᱟ ᱵᱮᱱ ᱟᱸᱡᱚᱢ ᱵᱟᱲᱟ ᱟᱠᱟᱜᱼᱟ?
ᱦᱳᱭ ᱦᱳᱭ ᱟᱸᱡᱚᱢ ᱟᱠᱟᱫ ᱜᱮᱭᱟᱞᱤᱧ।
ᱚᱻ ᱟᱹᱞᱤᱧ ᱫᱚ ᱩᱱᱤ ᱥᱩᱨ ᱨᱮᱱ ᱠᱟᱱ ᱜᱮᱭᱟᱞᱤᱧ।
ᱚ ᱚ ᱛᱟᱞᱦᱮ ᱥᱩᱨ ᱥᱩᱯᱩᱨ ᱠᱚᱨᱮᱱ ᱠᱟᱱ ᱜᱮᱭᱟ ᱵᱚᱱ।
ᱦᱳᱭ।
ᱦᱩᱸ ᱛᱚ। ᱛᱟᱞᱦᱮ ᱚᱠᱟ ᱞᱮᱠᱟ ᱚᱲᱟᱜ ᱠᱚᱨᱮᱜ ᱜᱮ ᱥᱮ ᱵᱟᱭᱨᱮ ᱠᱚᱨᱮ ᱦᱮᱱᱟᱜ ᱵᱮᱱᱟ?
ᱦᱮᱸ ᱚᱲᱟᱜ ᱨᱮᱜᱮ ᱦᱮᱱᱟᱜ ᱟᱠᱟᱜ ᱞᱤᱧᱟᱹ ᱱᱤᱛᱚᱜ ᱫᱚ ᱱᱟᱢᱟᱞ ᱠᱚᱦᱚᱸ ᱪᱤᱠᱟᱹᱛᱮᱵᱤᱱ ᱪᱟᱞᱟᱜᱼᱟ।
ᱦᱳᱭ ᱦᱳᱭ।
ᱟᱵᱤᱱ ᱫᱚ ᱚᱠᱟᱨᱮ ᱦᱮᱱᱟᱜ ᱵᱤᱱᱟ।
ᱟᱹᱞᱤᱧ ᱦᱚᱸ ᱱᱤᱛᱚᱜ ᱫᱚ ᱚᱲᱟᱜ ᱨᱮᱜᱮ ᱦᱮᱱᱟᱜ ᱟᱠᱟᱫ ᱞᱤᱧᱟᱹ ᱟᱫᱚ ᱟᱹᱞᱤᱧ ᱫᱚ ᱦᱟᱸᱜ ᱚᱲᱟᱜ ᱨᱮᱫᱚ ᱦᱟᱸᱜ ᱵᱟᱹᱞᱤᱧ ᱛᱟᱦᱮᱱ ᱜᱮᱭᱟ ᱢᱟᱱᱮ ᱪᱮᱫ ᱞᱤᱧ ᱞᱟᱹᱭ ᱟᱵᱮᱱᱟ ᱚᱱᱟ ᱵᱟᱭᱨᱮ ᱠᱚᱨᱮᱜ ᱜᱮ ᱠᱟᱹᱴᱤᱡ ᱵᱮᱥᱤ ᱞᱤᱧ ᱛᱟᱦᱮᱱᱟ। ᱛᱟᱞᱦᱮ ᱠᱷᱟᱱ ᱱᱤᱛᱚᱜ ᱫᱚ ᱦᱟᱸᱜ ᱱᱚᱜᱼᱚᱭ ᱪᱟᱥ ᱠᱟᱹᱢᱤ ᱫᱤᱱ ᱠᱚ ᱥᱮᱴᱮᱨᱚᱜ ᱠᱟᱱᱛᱮ ᱚᱲᱟᱜ ᱠᱚ ᱦᱟᱸᱜ ᱞᱤᱧ ᱦᱮᱡ ᱟᱠᱟᱱᱟ ᱟᱨ ᱦᱮᱡ ᱢᱟᱞᱤᱧ ᱦᱮᱡ ᱟᱠᱟᱱᱟᱼᱼ ᱚᱱᱠᱟᱱᱟᱜ ᱫᱟᱜ ᱢᱟ ᱱᱚᱜᱼᱚ ᱱᱚᱝᱠᱟ ᱛᱟᱦᱚᱞᱮ ᱚᱠᱟ ᱞᱮᱠᱟ ᱪᱟᱥ ᱠᱟᱹᱢᱤ ᱦᱚᱸ ᱵᱟᱭ ᱦᱩᱭᱩᱜ ᱠᱟᱱᱟ।
ᱚ ᱚ ᱛᱟᱦᱚᱞᱮ ᱵᱟᱨᱦᱮ ᱨᱮᱫᱚ ᱪᱮᱫ ᱠᱚᱵᱮᱱ ᱠᱟᱹᱢᱤ ᱛᱮ?
ᱠᱟᱹᱢᱤ ᱫᱚ ᱚᱱᱠᱟ ᱫᱚ ᱵᱟᱹᱞᱤᱧ ᱠᱟᱹᱢᱤᱭᱟ ᱟᱫᱚ ᱚᱱᱟ ᱚᱞᱚᱜ ᱯᱟᱲᱦᱟᱣ ᱜᱮ ᱚᱱᱛᱮ ᱨᱮᱜᱮᱞᱤᱧ ᱛᱟᱦᱮᱱᱟ ᱟᱨᱠᱤ ᱚᱞᱚᱜ ᱡᱤᱭᱚᱱ ᱪᱟᱞᱟᱜ ᱠᱟᱱ ᱛᱟᱹᱞᱤᱧᱟ।
ᱚ ᱮᱠᱷᱚᱱᱚ ᱵᱮᱱ ᱚᱞᱚᱜ ᱯᱟᱲᱦᱟᱜ ᱠᱟᱱ ᱜᱮᱭᱟ?
ᱦᱳᱭ ᱪᱤᱠᱟᱹᱭᱟᱵᱮᱱ ᱥᱤᱠᱷᱱᱟᱹᱛ ᱫᱚ ᱞᱟᱹᱠᱛᱤ ᱠᱟᱱ ᱜᱮᱭᱟ ᱛᱤᱱ ᱫᱤᱱ ᱦᱟᱸᱜ ᱜᱟᱱᱚᱜ ᱠᱟᱱ ᱪᱟᱞᱟᱣ ᱤᱫᱤ ᱜᱟᱱᱚᱜ ᱠᱟᱱ ᱩᱱᱫᱤᱱ ᱫᱚ ᱦᱟᱸᱜ ᱞᱤᱧ ᱯᱟᱲᱦᱟᱣ ᱦᱟᱛᱟᱲᱚᱜ ᱠᱟᱱ ᱜᱮᱭᱟ।
ᱚ ᱛᱟᱞᱦᱮ ᱜᱚᱝᱠᱮ ᱛᱤᱱᱟᱹᱜ ᱩᱰᱟᱹᱝ ᱵᱮᱱ ᱚᱞ ᱠᱮᱜᱼᱟ?
ᱚᱞ ᱫᱚ ᱜᱚᱝᱠᱮ ᱫᱚᱢᱮ ᱫᱚ ᱟᱹᱣᱨᱤ ᱦᱟᱸᱜ ᱱᱚᱜᱼᱚᱭ ᱤᱭᱟᱹ ᱠᱚᱫᱚᱞᱤᱧ ᱠᱚᱞᱮᱡ ᱠᱚᱫᱚᱞᱤᱧ ᱠᱚᱢᱯᱞᱤᱴ ᱵᱟᱲᱟᱣ ᱟᱠᱟᱫ ᱛᱮ, ᱱᱚᱜᱼᱚᱭ ᱱᱤᱛᱳᱜ ᱫᱚ ᱦᱟᱸᱜ ᱚᱱᱟ ᱠᱷᱚᱱᱟᱜ ᱪᱮᱛᱟᱱ ᱫᱷᱟᱯ ᱥᱮᱫ ᱨᱮ ᱦᱟᱸᱜ ᱪᱟᱞᱟᱜ ᱠᱟᱱᱟ।
ᱚ ᱛᱟᱞᱦᱮ ᱪᱟᱹᱠᱨᱤ ᱱᱚᱠᱨᱤ ᱠᱚᱨᱮᱱᱟᱜ ᱫᱚ?
ᱟᱫᱚ ᱦᱟᱸᱜ ᱪᱟᱹᱠᱨᱤ ᱱᱚᱠᱨᱤ ᱠᱚᱨᱮᱱᱟᱜ ᱫᱚ ᱚᱱᱠᱟ ᱮᱠᱴᱟ ᱫᱚ ᱟᱹᱣᱨᱤ ᱞᱤᱧ ᱴᱮᱨᱟᱭᱟ ᱟᱹᱞᱤᱧ ᱫᱚᱞᱤᱧ ᱢᱮᱱ ᱮᱫᱟ ᱦᱟᱯᱮ ᱢᱩᱪᱟᱹᱫ ᱪᱟᱹᱫ ᱵᱟᱲᱟ ᱞᱮᱜᱮ ᱞᱤᱧ
ᱟᱪᱪᱷᱟ ᱟᱪᱪᱷᱟ
ᱟᱹᱞᱤᱧ ᱫᱚ ᱦᱟᱱᱟ ᱤᱭᱟᱹ ᱨᱮ ᱞᱚ ᱛᱮᱞᱤᱧ ᱯᱟᱲᱦᱟᱜ ᱠᱟᱱᱟ ᱥᱮ ᱟᱫᱚ ᱛᱟᱞᱦᱮ ᱚᱱᱟᱛᱮ ᱮᱴᱟᱜ ᱪᱟᱹᱠᱨᱤ ᱫᱚ ᱦᱟᱸᱜ ᱵᱟᱹᱞᱤᱧ ᱫᱚᱞᱤᱧ ᱴᱟᱨᱜᱮᱴ ᱟᱠᱟᱫᱟ ᱛᱟᱞᱦᱮ ᱚᱱᱟ ᱠᱚᱜᱮ ᱦᱟᱸᱜ
ᱚᱻ ᱛᱟᱞᱦᱮ ᱜᱚᱝᱠᱮ ᱚᱲᱟᱜ ᱨᱮᱫᱚ ᱛᱤᱱᱟᱹᱜ ᱦᱚᱲᱚᱜ ᱛᱮᱯᱮ?
ᱚᱲᱟᱜ ᱨᱮᱫᱚ ᱚᱱᱠᱟ ᱫᱚ ᱦᱚᱲ ᱫᱚ ᱢᱚᱬᱮ ᱦᱚᱲ ᱦᱮᱱᱟᱜ ᱞᱮᱭᱟ ᱟᱭᱳ ᱵᱟᱵᱟ ᱛᱟᱹᱠᱤᱱ ᱫᱟᱫᱩ ᱛᱟᱹᱠᱤᱱ ᱠᱤᱱ ᱟᱨ ᱟᱹᱞᱤᱧ᱾ ᱟᱯᱮᱜᱮ ᱚᱠᱟᱮ ᱞᱮᱠᱟ ᱛᱤᱱᱟᱹᱜ ᱦᱚᱲ?
ᱟᱞᱮ ᱫᱚᱞᱮ ᱯᱳᱱ ᱦᱚᱲᱚᱜᱼᱟ᱾
ᱟᱪᱪᱷᱟ ᱟᱪᱪᱷᱟ
ᱟᱭᱳ ᱵᱟᱵᱟ ᱛᱟᱹᱠᱤᱱ ᱟᱨ ᱦᱩᱰᱤᱧ ᱵᱷᱟᱹᱭ ᱢᱤᱫᱴᱤᱡ ᱢᱮᱱᱟᱜ ᱟᱠᱟᱫᱮᱭᱟ ᱟᱨ ᱟᱹᱞᱤᱧ᱾
ᱚ - ᱚ ᱦᱮᱸ ᱛᱚ ᱛᱟᱦᱚᱞᱮ ᱚᱞᱚᱜ ᱯᱟᱲᱦᱟᱣ ᱠᱚᱫᱚ ᱟᱵᱮᱱ ᱫᱚ ᱛᱤᱱᱟᱹᱜ ᱜᱟᱱ ᱵᱮᱱ ᱚᱞᱚᱜ ᱯᱟᱲᱦᱟᱣ ᱠᱟᱫᱟ ᱥᱮᱵᱮᱱ ᱯᱟᱲᱦᱟᱜ ᱠᱟᱱ ᱜᱮᱭᱟ? ᱥᱮ ᱚᱞᱚᱜ ᱡᱤᱭᱚᱱ ᱠᱚᱫᱚ
ᱟᱹᱞᱤᱧ ᱦᱚᱞᱤᱧ ᱯᱟᱲᱦᱟᱜ ᱠᱟᱱ ᱜᱮᱭᱟ᱾ ᱱᱚᱜᱼᱚᱭ ᱱᱮᱜᱼᱮ ᱠᱚᱞᱮᱡ ᱞᱤᱧ ᱞᱮᱵᱮᱫ ᱠᱮᱫᱮᱜᱼᱟ᱾
ᱟᱪᱪᱷᱟ ᱟᱪᱪᱷᱟ ᱚᱱᱟ ᱦᱚᱸ ᱱᱟᱯᱟᱭ ᱠᱟᱛᱷᱟ ᱠᱟᱱ ᱜᱮᱭᱟ᱾ ᱥᱤᱠᱷᱱᱟᱹᱛ ᱢᱟ ᱞᱟᱹᱠᱛᱤ ᱠᱟᱱ ᱜᱮ᱾
ᱦᱳᱭ ᱦᱳᱭ ᱟᱫᱚ ᱢᱮᱱ ᱠᱷᱟᱱ ᱚᱱᱮ ᱪᱟᱹᱠᱨᱤ ᱱᱚᱠᱨᱤ ᱠᱚᱨᱮᱱᱟᱜ ᱠᱳᱱᱦᱳ ᱟᱥ ᱵᱷᱚᱨᱥᱟ ᱵᱟᱭ ᱧᱟᱢᱚᱜ ᱠᱟᱱᱟ ᱚᱱᱟ ᱛᱮ ᱛᱮ ᱢᱟᱱᱮ ᱠᱮᱴᱮᱡ ᱥᱟᱹᱦᱤᱡ ᱢᱟᱱᱮ ᱩᱨᱤᱡ ᱥᱟᱹᱤᱡ ᱫᱚ ᱵᱟᱹᱞᱤᱧ ᱞᱟᱦᱟ ᱫᱟᱲᱮᱭᱟᱜ ᱠᱟᱱᱟ ᱚᱱᱛᱮ ᱫᱚ᱾
ᱟᱪᱪᱷᱟ ᱟᱪᱪᱷᱟ ᱦᱚᱸ ᱚᱱᱟ ᱦᱚᱸ ᱠᱟᱛᱷᱟᱟᱜ ᱠᱟᱱ ᱜᱮᱭᱟ ᱟᱨ ᱵᱟᱠᱷᱟᱱ ᱫᱚ ᱪᱮᱫ ᱞᱤᱧ ᱞᱟᱹᱭᱟ ᱠᱟᱹᱴᱤᱡ ᱢᱚᱱᱮ ᱠᱚ ᱮᱢ ᱠᱟᱛᱮ ᱤᱭᱟᱹ ᱞᱮ ᱠᱩᱨᱩᱢᱩᱴᱩ ᱞᱮᱠᱷᱟᱱ ᱫᱚ ᱜᱟᱱ ᱫᱚ ᱜᱟᱱᱚᱜ ᱜᱮᱭᱟ᱾
ᱟᱫᱚ ᱪᱚᱴ ᱪᱟᱸᱫᱚᱭ ᱡᱩᱫᱤ ᱠᱚᱭᱚᱜ ᱟᱵᱮᱱ ᱞᱮᱠᱷᱟᱱ
ᱦᱩᱸ ᱚᱱᱟᱜᱮᱛᱚ ᱵᱟᱹᱞᱤᱧ ᱵᱩᱡᱷᱟᱹᱣ ᱧᱟᱢ ᱫᱟᱲᱮᱭᱟᱜ ᱠᱟᱱᱟ ᱪᱟᱸᱫᱚᱭ ᱠᱚᱭᱚᱜ ᱟᱹ ᱞᱞᱤᱧ ᱥᱮ ᱵᱟᱝ᱾
ᱟᱪᱪᱷᱟ ᱟᱪᱪᱷᱟ ᱛᱟᱦᱚᱞᱮ ᱤᱥᱤᱱ ᱵᱟᱲᱟ ᱠᱚᱫᱚ ᱦᱩᱭᱱᱟᱥᱮ ᱟᱹᱣᱨᱤ?
ᱟᱣᱨᱤ ᱭᱟᱟ ᱜᱚᱝᱠᱮ ᱱᱤᱛᱚᱜ ᱩᱱᱟᱹᱜ ᱱᱮᱸ ᱮ ᱛᱚ ᱟᱹᱭᱩᱵ ᱱᱟ ᱚᱱᱟ ᱦᱳᱭ ᱦᱳᱭ ᱟᱫᱚ ᱱᱤᱛᱚᱜ ᱫᱚ ᱠᱟᱹᱢᱤ ᱠᱚᱦᱚᱸ ᱛᱚ ᱵᱟᱹᱱᱩᱜ ᱟᱠᱟᱫᱟ ᱩᱱᱟᱹᱜ ᱛᱟᱲᱟᱛᱟᱲᱤ ᱤᱥᱤᱱ ᱵᱟᱥᱟᱝ ᱦᱚᱸ ᱵᱟᱠᱚ ᱤᱥᱤᱱ ᱵᱟᱥᱟᱝ ᱮᱫᱟ ᱵᱟᱠᱷᱟᱱ ᱟᱠᱷᱟᱡ ᱫᱚ ᱢᱟᱱᱮ ᱠᱟᱹᱟᱢᱤᱞᱟ ᱠᱟᱹᱢᱤ ᱞᱟᱸᱝᱜᱟᱜᱟ ᱦᱚᱲᱢᱚ ᱨᱮ ᱤᱭᱟᱹ ᱨᱮᱫᱚ ᱛᱚᱠᱷᱚᱱ ᱫᱚ ᱦᱟᱸᱜ ᱪᱟᱬᱡᱚᱜ ᱤᱥᱤᱱ ᱵᱟᱥᱟᱝ ᱠᱟᱛᱮ ᱡᱚᱢ ᱠᱟᱛᱮ ᱡᱟᱹᱯᱤᱫ ᱟᱫᱚ ᱱᱤᱛ ᱱᱤᱛᱚᱜ ᱫᱚ ᱪᱮᱫ ᱦᱚᱸ ᱵᱟᱝ ᱪᱤᱠᱟᱹ ᱵᱟᱲᱟᱭᱮ ᱠᱟᱱᱟ᱾
ᱟᱪᱪᱷᱟ ᱟᱪᱪᱷᱟ ᱦᱮᱸ ᱛᱚ᱾ ᱛᱟᱦᱚᱞᱮ ᱜᱚᱝᱠᱮ ᱟᱯᱮ ᱥᱮᱫ ᱫᱚ ᱚᱠᱟ ᱞᱮᱠᱟ ᱵᱤᱨ ᱵᱩᱨᱩ ᱠᱚ ᱦᱮᱱᱟᱜᱼᱟ ᱥᱮ ᱴᱟᱺᱰᱤ ᱧᱚᱜ ᱜᱮ ᱛᱟᱯᱮᱭᱟ ᱢᱟᱱᱮ ᱡᱟᱭᱜᱟ ᱠᱚᱫᱚ ᱚᱠᱟ ᱞᱮᱠᱟ? ᱢᱟᱱ ᱫᱤᱥᱚᱢ ᱞᱤᱧ ᱟᱸᱡᱚᱢ ᱟᱠᱫᱼᱟ ᱢᱟᱱ ᱫᱤᱥᱚᱢ ᱫᱚ ᱞᱟᱹ ᱟᱠᱚ ᱚᱱᱠᱟ ᱵᱤᱨ ᱵᱩᱨᱩ ᱠᱚᱫᱚ ᱠᱷᱩᱵ ᱮᱠᱴᱟ ᱫᱚ ᱵᱟᱝ ᱟᱨᱠᱤ ᱴᱟᱺᱰᱤ ᱧᱚᱜ ᱜᱮᱭᱟ᱾
ᱦᱳᱭ ᱢᱟᱱᱮ ᱪᱮᱫ ᱤᱧ ᱞᱟᱹᱭᱟ ᱟᱞᱮ ᱫᱚ ᱡᱚᱛᱚ ᱛᱮᱜᱮᱞᱮ ᱯᱮᱨᱮᱡ ᱜᱮᱭᱟ ᱵᱤᱨ ᱵᱩᱨᱩ ᱛᱮᱦᱚᱸ ᱴᱟᱺᱰᱤ ᱛᱮᱦᱚᱸ ᱢᱟᱱᱮ ᱵᱟᱝ ᱫᱚᱢᱮ ᱵᱮᱥᱤ ᱵᱤᱨ ᱵᱟᱝ ᱫᱚᱢᱮ ᱵᱮᱥᱤ ᱴᱟᱺᱰᱤ ᱡᱚᱛᱚ ᱛᱮᱜᱮᱞᱮ ᱯᱮᱨᱮᱡ ᱜᱮᱭᱟ᱾ ᱜᱚᱝᱠᱮ ᱛᱟᱦᱞᱮ ᱟᱯᱮ ᱥᱮᱫ ᱫᱚ?
ᱟᱞᱮᱥᱮᱫ ᱦᱚᱸ ᱚᱱᱠᱟ ᱜᱮ ᱟᱞᱮ ᱥᱮᱫ ᱦᱚᱸ ᱵᱤᱨ ᱦᱚᱸ ᱦᱮᱱᱟᱜᱼᱟ ᱜᱟᱡᱟᱲ ᱦᱚᱸ ᱦᱮᱱᱟᱜᱼᱟ ᱾ ᱟᱨ ᱴᱟᱺᱰᱤ ᱫᱚ ᱩᱱᱟᱹᱜᱚᱴᱟ ᱫᱚ ᱵᱟᱹᱱᱩᱜᱼᱟ ᱛᱚᱵᱮ ᱵᱤᱨ ᱢᱮᱱᱟᱜᱼᱟ ᱾ ᱵᱤᱨ ᱠᱷᱚᱱᱟᱜ ᱡᱟᱹᱥᱛᱤ ᱫᱚ ᱵᱟᱡᱟᱲ ᱜᱮ ᱦᱮᱱᱟᱜᱼᱟ ᱟᱞᱮᱮᱥᱮᱫ ᱫᱚ᱾
ᱚ ᱦᱚᱸ ᱜᱚᱝᱠᱮ ᱛᱟᱦᱚᱞᱮ ᱟᱯᱮ ᱥᱮᱫ ᱫᱚ ᱵᱚᱞ ᱮᱱᱮᱡ ᱫᱚ ᱦᱩᱭ ᱵᱟᱲᱟᱜᱼᱟ ᱥᱮ ᱵᱟᱝ?
ᱦᱳᱭ ᱦᱩᱭᱩᱜ ᱜᱮᱭᱟ ᱵᱚᱞ ᱮᱱᱮᱡ ᱠᱚᱫᱚ ᱱᱚᱜᱼᱚᱭ ᱦᱟᱸᱜ ᱟᱨ ᱠᱤᱪᱷᱩ ᱫᱤᱱ ᱛᱟᱭᱚᱢ ᱠᱷᱟᱱ ᱜᱮ ᱦᱟᱸᱜ ᱵᱚᱞ ᱮᱱᱮᱡ ᱠᱚ ᱫᱚᱦᱚ ᱠᱟᱜᱼᱟ ᱟᱞᱮ ᱟᱛᱳ ᱨᱮᱜᱮ᱾
ᱚ
ᱚᱱᱠᱟ ᱜᱮ ᱦᱩᱭᱩᱜ ᱜᱮᱭᱟ ᱥᱮᱨᱢᱟ ᱨᱮ ᱢᱤᱫ ᱫᱷᱟᱣ ᱠᱟᱛᱮ᱾
ᱚ ᱛᱟᱦᱚᱞᱮ ᱜᱚᱝᱠᱮ ᱟᱵᱮᱱ ᱫᱚ ᱵᱚᱞ ᱫᱚᱵᱮᱱ ᱜᱩᱲᱫᱟᱹᱣ ᱵᱟᱲᱟᱭ ᱜᱮᱭᱟ ᱥᱮ ᱵᱟᱝ?
ᱦᱳᱭ ᱦᱳᱭ ᱱᱮᱛᱟᱨ ᱫᱚ ᱩᱱᱟᱹᱜ ᱮᱠᱴᱟ ᱫᱚ ᱵᱟᱝ᱾ ᱢᱮᱱᱠᱷᱟᱱ ᱡᱚᱠᱷᱚᱱ ᱠᱚᱞᱮᱡᱽ ᱠᱚᱨᱮ ᱞᱤᱧ ᱯᱟᱲᱦᱟᱜ ᱠᱟᱱ ᱛᱟᱦᱮᱸ ᱩᱱᱫᱚ ᱵᱷᱟᱜᱮ ᱜᱮᱞᱤᱧ ᱠᱷᱮᱞ ᱵᱟᱲᱟᱭᱮᱫ ᱛᱟᱦᱮᱱ ᱱᱚᱠᱟ᱾ ᱫᱚᱢᱮ ᱫᱟᱬᱟ ᱦᱚᱸᱞᱤᱧ ᱫᱟᱲᱟᱱ ᱛᱟᱦᱮᱸᱫ ᱠᱷᱮᱞ ᱠᱚ᱾ ᱩᱱ ᱫᱚ ᱵᱷᱟᱜᱮ ᱜᱮᱞᱤᱧ ᱠᱷᱮᱞ ᱟᱫᱚ ᱱᱮᱛᱟᱨ ᱫᱚ ᱩᱱᱟᱹᱜᱴᱟ ᱪᱚᱨᱪᱟ ᱦᱚᱸ ᱟᱫᱚᱜ ᱠᱟᱱᱟ ᱥᱮ ᱵᱟᱭᱨᱮ ᱨᱮ ᱠᱚᱨᱮ ᱛᱟᱦᱮᱱ ᱦᱩᱭᱩᱜ ᱠᱟᱱᱟ ᱚᱞᱚᱜ ᱯᱟᱲᱦᱟᱜ ᱨᱮᱱᱟᱜ ᱪᱟᱯ ᱦᱚᱸ᱾
ᱚ ᱛᱟᱦᱚᱞᱮ ᱜᱚᱝᱠᱮ ᱚᱱᱟ ᱫᱤᱠ ᱫᱤᱭᱮ ᱞᱟᱦᱟᱜ ᱵᱟᱵᱮᱱ ᱢᱚᱱᱮ ᱞᱮᱫᱟ?
ᱟᱫᱚ ᱢᱚᱱᱮ ᱫᱚ ᱟᱫᱚ ᱚᱲᱟᱜ ᱟᱹᱞᱤᱧ ᱢᱟᱞᱤᱧ ᱢᱚᱱᱮᱭᱮᱫ ᱜᱮ ᱟᱫᱚ ᱚᱲᱟᱜ ᱦᱚᱲᱟᱜ᱾ ᱪᱮᱫ ᱞᱤᱧ ᱞᱟᱹᱭᱟ ᱪᱟᱯ ᱫᱚ ᱠᱟᱹᱴᱤᱡ ᱚᱞᱚᱜ ᱯᱟᱲᱦᱟᱣ ᱟᱞᱟᱫᱟ ᱟᱨ ᱚᱱᱟ ᱠᱚ ᱫᱤᱠ ᱫᱤᱭᱮ ᱫᱚ ᱩᱱᱟᱹᱜ ᱫᱚ ᱟᱨ ᱵᱟᱠᱚ ᱵᱟᱠᱚ ᱥᱟᱯᱚᱴ ᱵᱚᱱᱟ ᱥᱮ ᱟᱵᱚ ᱫᱚ᱾
ᱦᱮᱸ ᱵᱩᱡᱷᱟᱹᱣ ᱫᱟᱨᱮᱭᱟᱜ ᱠᱟᱱᱟᱞᱤᱧ᱾
ᱦᱳᱭ ᱟᱵᱚ ᱧᱮᱞ ᱵᱮᱱ ᱟᱭᱢᱟ ᱴᱨᱚᱞ ᱠᱟᱹᱴᱤᱡ ᱵᱟᱡᱟᱨ ᱠᱚᱨᱮ ᱵᱮᱱ ᱪᱟᱞᱟᱣ ᱞᱮᱱᱠᱷᱟᱱ ᱮᱴᱟᱜ ᱩᱱᱠᱩ ᱫᱤᱠᱩ ᱠᱚᱫᱚᱵᱮᱱ ᱧᱮᱞ ᱠᱚᱣᱟ ᱜᱤᱫᱟᱹᱨ ᱯᱤᱫᱟᱹᱨ ᱟᱛᱮᱫ ᱠᱚ ᱪᱟᱞᱟᱜᱼᱟ ᱜᱤᱫᱟᱹᱨ ᱠᱚᱠᱚ ᱤᱫᱤ ᱠᱚᱛᱟᱠᱚᱣᱟ ᱚᱸᱰᱮ ᱠᱳᱪᱤᱝ ᱥᱮᱱᱴᱟᱨ ᱡᱟᱦᱟᱸᱨᱮ ᱚᱱᱠᱟ ᱠᱷᱮᱞ ᱠᱚ ᱥᱮᱬᱟᱣᱟᱠᱚᱣᱟ ᱢᱮᱱᱠᱷᱟᱱ ᱩᱱᱠᱩ ᱟᱵᱚ ᱥᱮᱫ ᱛᱚ ᱟᱨ ᱚᱱᱠᱟ ᱫᱚ ᱵᱟᱝ ᱟᱵᱚ ᱥᱮᱫ ᱫᱚ ᱢᱮᱱᱟ ᱠᱚ ᱢᱮᱱᱟ ᱠᱷᱮᱞ ᱛᱮᱫᱚ ᱜᱤᱫᱽᱨᱟᱹ ᱠᱚ ᱵᱟᱹᱲᱤᱡᱚᱜᱼᱟ, ᱥᱮ ᱛᱤ ᱡᱟᱸᱜᱟ ᱨᱟᱹᱯᱩᱫᱚᱜ ᱾ ᱛᱟᱢᱟ ᱟᱞᱚᱢ ᱠᱷᱮᱞᱟ ᱱᱚᱜᱼᱚ ᱱᱚᱝᱠᱟ ᱟᱫᱚ ᱠᱷᱮᱞ ᱛᱮᱦᱚᱸ ᱡᱮ ᱢᱤᱫᱴᱟᱝ ᱴᱷᱟᱶ ᱧᱟᱢᱚᱜᱼᱟ᱾ ᱚᱱᱟ ᱫᱚ ᱟᱹᱣᱨᱤ ᱠᱚ ᱵᱩᱡᱟ ᱥᱮ ᱟᱵᱚ ᱟᱹᱛᱩ ᱫᱤᱥᱚᱢ ᱨᱮᱱ ᱫᱚ᱾
ᱦᱮᱸ ᱟᱵᱚ ᱟᱹᱛᱩ ᱫᱤᱥᱚᱢ ᱨᱮᱱ ᱦᱚᱲ ᱦᱚᱯᱚᱱ ᱠᱚᱫᱚ ᱠᱚ ᱢᱚᱱᱮᱭᱟ ᱵᱳᱞ ᱜᱩᱲᱫᱟᱹᱣ ᱠᱷᱚᱡ ᱫᱚ ᱱᱟᱦᱮᱞ ᱥᱟᱵ ᱥᱮᱬᱟᱟᱭ
ᱦᱳᱭ ᱦᱳᱭ᱾
ᱛᱟᱦᱚᱞᱮ ᱱᱟᱦᱮᱞ
ᱛᱟᱦᱚᱞᱮ ᱟᱵᱮᱱ ᱜᱮ ᱚᱠᱟ ᱞᱮᱠᱟ ᱠᱷᱮᱞ ᱵᱟᱲᱟᱭ ᱜᱮᱭᱟᱵᱮᱱ ᱥᱮ ᱵᱟᱝ?
ᱦᱳᱭ ᱟᱹᱞᱤᱧ ᱦᱚᱸ ᱱᱤᱛᱳᱜ ᱫᱚ ᱢᱚᱴᱟᱢᱩᱴᱤ ᱞᱤᱧ ᱜᱩᱲᱫᱟᱹᱣ ᱵᱟᱲᱟᱭᱮᱫ ᱜᱮᱭᱟ ᱛᱚ᱾ ᱛᱟᱦᱞᱮ ᱵᱩᱡ ᱫᱟᱲᱮᱭᱟᱜ ᱠᱟᱱ ᱜᱮᱭᱟ ᱵᱮᱱ ᱟᱵᱚ ᱦᱚᱲ ᱦᱚᱯᱚᱱᱟᱜ ᱤᱭᱟᱹ ᱫᱚ᱾ ᱠᱟᱱ ᱥᱟᱯᱳᱴ ᱵᱟᱝ ᱧᱟᱢᱚᱜ ᱠᱟᱱᱟ᱾ ᱦᱳᱭ ᱟᱫᱚ ᱜᱚᱲᱚ ᱵᱟᱝ ᱧᱟᱢ ᱞᱮᱱᱠᱷᱟᱱ ᱢᱟᱭᱟᱢ ᱦᱚᱸᱵᱮᱱ ᱪᱤᱠᱟᱹ ᱠᱟᱜᱼᱟ᱾
ᱦᱚᱸ ᱦᱚᱸ᱾ ᱦᱩ ᱛᱚ ᱛᱟᱦᱞᱮ ᱜᱚᱢᱠᱮ ᱩᱱ ᱯᱷᱩᱴᱠᱟᱹ ᱠᱚ ᱫᱚᱢᱮ ᱠᱚ ᱚᱢᱚᱱᱚᱜ ᱠᱟᱱ ᱫᱚ ᱟᱞᱮ ᱥᱮᱫ ᱢᱟ ᱟᱯᱮ ᱥᱮᱫ ᱫᱚ ᱚᱠᱟ ᱞᱮᱠᱟ?
ᱦᱟᱯᱮ ᱜᱚᱝᱠᱮ ᱢᱟᱱᱮ ᱵᱤᱨ ᱵᱩᱨᱩ ᱢᱟ ᱢᱮᱱᱟᱜ ᱫᱚ ᱢᱮᱱᱟᱜ ᱟᱠᱟᱫ ᱜᱮᱭᱟ ᱠᱤᱱᱛᱩ ᱵᱩᱨᱩ ᱥᱤᱜ ᱜᱤ ᱟᱨᱤᱞᱤᱧ ᱰᱟᱨᱦᱟᱜᱼᱟ᱾
ᱟᱪᱪᱷᱟ ᱟᱪᱪᱷᱟ ᱵᱟᱝᱜᱮ ᱟᱞᱮ ᱫᱚ ᱦᱚᱞᱟ ᱜᱮ ᱯᱩᱴᱠᱟᱹ ᱠᱚ ᱞᱮᱴ ᱠᱮᱫ ᱠᱚ᱾ ᱛᱟᱦᱚᱞᱮ ᱟᱹᱰᱤ ᱥᱤᱵᱤᱞ ᱜᱮ ᱟᱹᱰᱤ ᱫᱤᱱ ᱯᱚᱨᱮ ᱞᱤᱧ ᱡᱚᱢ ᱠᱮᱫ ᱠᱚᱣᱟ ᱥᱮ ᱱᱤᱭᱟᱹ ᱥᱮᱨᱢᱟ ᱯᱳᱭᱞᱳ᱾
ᱟ ᱜᱚᱢᱠᱮ ᱢᱚᱪᱟᱨᱮ ᱩᱞᱤ ᱫᱟᱜ ᱵᱮᱱ ᱡᱚᱨᱚ ᱦᱚᱪᱚ ᱠᱮᱫ ᱛᱟᱞᱤᱧᱟ᱾
ᱦᱳᱭ ᱜᱚᱝᱠᱮ ᱚᱱᱟ ᱠᱚᱫᱚ ᱚᱱᱠᱟᱱᱟᱜ ᱠᱟᱱ ᱜᱮᱭᱟ ᱥᱮ᱾
ᱦᱮᱸ ᱟᱹᱰᱤ ᱥᱤᱵᱤᱞ ᱜᱮᱵᱮᱱ ᱨᱚᱲ ᱠᱮᱜᱼᱟ᱾
ᱦᱳᱭ ᱦᱳᱭ᱾
ᱟᱹᱞᱤᱧ ᱦᱚᱸ ᱛᱟᱦᱚᱞᱮ ᱜᱟᱯᱟᱜ ᱜᱮ ᱵᱤᱨ ᱥᱮᱫ ᱞᱤᱧ ᱢᱟ ᱢᱚᱦᱰᱟᱜ-ᱟ᱾
ᱦᱳᱭ ᱢᱳᱰᱟᱜ ᱵᱮᱱ᱾ ᱧᱮᱞ ᱠᱚᱵᱮᱱ ᱧᱟᱢ ᱠᱚ ᱠᱷᱟᱱ ᱵᱮᱱ ᱱᱟᱯᱟᱭ ᱠᱟᱛᱷᱟ ᱟᱥᱚᱜ ᱟᱹᱞᱤᱧ ᱧᱟᱢ ᱠᱚᱣᱟᱵᱮᱱ᱾
ᱛᱟᱦᱚᱞᱮ ᱜᱚᱝᱠᱮ ᱪᱟᱥᱵᱟᱥ ᱫᱚ? ᱢᱟᱨᱟᱝ ᱧᱚᱜ ᱜᱮᱭᱟ ᱥᱮ ᱚᱲᱟᱜ ᱢᱚᱛᱚ ᱛᱮᱜᱮ ᱯᱮ ᱤᱭᱟᱹ ᱫᱟᱲᱮᱭᱟᱜᱼᱟ ᱥᱮᱴᱮᱡ ᱫᱟᱲᱮᱭᱟᱜᱼᱟ?
ᱵᱟᱝᱜᱮ ᱢᱟᱨᱟᱝ ᱫᱚ ᱢᱟᱨᱟᱝ ᱧᱚᱜ ᱜᱮᱭᱟ ᱟᱫᱚ ᱚᱲᱟᱜ ᱨᱮᱦᱚᱸ ᱛᱚ ᱚᱱᱮ ᱚᱱᱠᱟ ᱠᱚᱢ ᱟᱹᱞᱤᱧ ᱦᱚᱸ ᱚᱱᱠᱟ ᱵᱟᱞᱤᱧ ᱛᱟᱦᱮᱱᱟ ᱛᱟᱦᱚᱞᱮ
ᱟᱫᱚ ᱚᱱᱠᱟᱜᱮ ᱦᱚᱲ ᱠᱚ ᱟᱛᱮᱫ ᱵᱟᱜᱟᱣ ᱦᱩᱭᱩᱜᱼᱟ, ᱚᱠᱟ ᱥᱮᱨᱢᱟ ᱫᱚ ᱚᱲᱟᱜ ᱦᱚᱲ ᱟᱛᱮᱫ ᱜᱮ ᱟᱫᱚ ᱚᱲᱟᱜ ᱦᱚᱲ ᱟᱛᱮᱫ᱾ ᱠᱷᱟᱱ ᱫᱚ ᱚᱱᱮ ᱟᱭᱢᱟ ᱫᱤᱱ ᱞᱟᱜᱟᱜᱼᱟ ᱥᱮ ᱮᱠᱞᱟᱛᱮ ᱠᱟᱹᱴᱤᱡ ᱠᱟᱹᱴᱤᱡ ᱨᱚᱦᱚᱭ ᱡᱟᱣᱨᱟ
ᱟᱨ ᱤᱭᱟᱹ ᱠᱷᱮᱛ ᱠᱚᱫᱚ ᱪᱮᱫ ᱛᱮᱵᱮᱱ ᱤᱭᱟᱹᱭᱟ ᱱᱟᱦᱮᱞ ᱛᱮᱥᱮ ᱴᱮᱠᱴᱟᱨ ᱛᱮ᱾
ᱴᱮᱠᱴᱟᱨ ᱛᱮᱜᱮ ᱜᱚᱢᱠᱮ ᱰᱟᱺᱝᱨᱤ ᱠᱚ ᱵᱟᱹᱱᱩᱜ ᱠᱚᱣᱟ ᱛᱟᱦ ᱢᱟᱨᱟᱝ ᱛᱮᱠᱚ ᱛᱟᱦᱮᱸ ᱵᱟᱲᱟ ᱠᱟᱱ ᱨᱮᱦᱚᱸ ᱟᱫᱚ ᱱᱤᱛᱚᱜ ᱫᱚ ᱦᱟᱸᱜ ᱞᱮ ᱟᱠᱷᱨᱤᱧ ᱵᱟᱲᱟ ᱟᱠᱟᱫ ᱠᱚᱣᱟ ᱛᱟᱦᱚᱞᱮ ᱴᱮᱠᱴᱟᱨ ᱛᱮᱜᱮᱞᱮ ᱥᱤ ᱦᱚᱪᱚᱭ ᱜᱮᱭᱟ ᱟᱫᱚ ᱡᱚᱠᱷᱚᱱ ᱞᱮ ᱥᱤ ᱦᱚᱪᱚᱭᱟ ᱡᱚᱛᱚ ᱫᱟᱜᱚᱜᱼᱟ ᱡᱚᱠᱷᱚᱱ ᱟᱫᱚ ᱢᱤᱫ ᱥᱟᱶᱛᱮ ᱜᱚᱴᱟ ᱜᱮᱞᱮ ᱥᱤ ᱠᱟᱜᱼᱟ ᱵᱟᱠᱷᱟᱱ ᱥᱟᱵ ᱠᱟᱜ ᱵᱮᱱ ᱱᱚᱰᱮ ᱵᱮᱱ ᱥᱤᱭᱟ ᱱᱚᱰᱮ ᱨᱚᱦᱚᱭ ᱪᱟᱵᱟ ᱠᱟᱛᱮ ᱮᱴᱟᱜ ᱨᱮ ᱥᱤ ᱚᱱᱠᱟ ᱛᱮᱫᱚ ᱦᱟᱸᱜ ᱡᱩᱫᱤ ᱥᱟᱵ ᱠᱟᱜ ᱵᱮᱱ ᱚᱱᱟ ᱠᱚᱨᱮᱱᱟᱜ ᱠᱷᱮᱛ ᱠᱚᱥᱤᱭᱟ ᱛᱟᱦᱞᱮ ᱩᱱ ᱫᱚ ᱴᱮᱠᱴᱟᱨ ᱵᱟᱭ ᱵᱚᱞᱚᱜᱼᱟ ᱥᱮ᱾
ᱦᱳᱭ ᱦᱳᱭ ᱢᱟᱱᱮ ᱴᱮᱠᱴᱟᱨ ᱦᱮᱡ ᱠᱟᱛᱮ ᱥᱩᱵᱤᱫᱟ ᱫᱚ ᱥᱩᱵᱤᱫᱟ ᱟᱠᱟᱱ ᱜᱮᱭᱟ ᱢᱮᱱ ᱠᱷᱟᱱ ᱱᱟᱦᱮᱞ ᱠᱚ ᱡᱚᱛᱚ ᱠᱚ ᱟᱫ ᱫᱟ ᱢᱟᱱᱮ
ᱦᱳᱜ ᱦᱳᱭ ᱚᱱᱟ ᱢᱟ ᱦᱮᱸᱜᱮ ᱟᱫᱚ ᱱᱟᱦᱮᱞ ᱛᱟᱦᱮᱱ ᱦᱚᱲ ᱫᱚ ᱴᱷᱤᱠ ᱜᱮᱭᱟ ᱟᱫᱚ ᱵᱟᱠᱷᱟᱱ ᱫᱚ ᱵᱟᱠᱷᱟᱱ ᱴᱮᱠᱴᱟᱨ ᱛᱮᱠᱷᱟᱱ ᱫᱚ ᱚᱠᱛᱚ ᱦᱚᱸ ᱠᱚᱢ ᱚᱠᱛᱚ ᱛᱮ ᱠᱟᱹᱢᱤ ᱦᱩᱭᱩᱜ ᱠᱟᱱᱟ ᱥᱮ ᱱᱟᱦᱮᱞ ᱠᱷᱚᱱᱟᱜ ᱦᱚᱸ ᱵᱷᱟᱜᱮ ᱜᱮ ᱥᱤᱜ ᱠᱟᱱᱟ ᱟᱫᱚ ᱠᱟᱹᱣᱰᱤ ᱠᱷᱟᱱ ᱠᱟᱹᱣᱰᱤ ᱞᱟᱜᱟᱜ ᱠᱟᱱᱟ ᱱᱟᱦᱮᱞ ᱫᱚ ᱵᱤᱱᱟᱹ ᱠᱟᱹᱣᱰᱤ ᱛᱮ᱾ ᱛᱮᱜᱮ ᱟᱵᱮᱱᱟᱜ ᱚᱱᱟ ᱫᱚᱵᱤᱱ ᱪᱟᱥᱟ ᱦᱚᱜᱼᱚ ᱱᱚ ᱜᱮ ᱛᱚᱯᱷᱟᱛ᱾
ᱠᱟᱱ ᱜᱮᱭᱟ ᱢᱮᱱᱠᱷᱟᱱ ᱩᱱᱠᱩ ᱦᱟᱯᱮᱱ ᱫᱤᱱ ᱨᱮᱱ ᱯᱚᱼᱯᱚᱝᱲᱟ ᱠᱚ ᱩᱱᱠᱩ ᱫᱚ ᱦᱟᱸᱜ ᱵᱟᱠᱚ ᱩᱨᱩᱢᱟ ᱦᱟᱸᱜ ᱱᱟᱦᱮᱞ ᱫᱚ ᱥᱮ᱾
ᱦᱳᱭ ᱦᱳᱭ ᱦᱳᱭ᱾
ᱚᱱᱟ ᱵᱟᱦᱟ ᱯᱚᱨᱚᱵᱽ ᱨᱮ ᱟᱵᱚ ᱫᱚ ᱱᱤᱭᱚᱢ ᱢᱮᱱᱟᱜ ᱛᱟᱵᱚᱱᱟ ᱥᱮ ᱵᱟᱦᱟ ᱯᱚᱨᱚᱵᱽ
ᱦᱳᱭ ᱥᱚᱦᱨᱟᱭ ᱥᱚ ᱥᱩᱨᱟᱭ ᱦᱳᱭ᱾ ᱱᱟᱦᱮᱞ ᱟᱬᱟᱨ ᱵᱚᱱ ᱯᱩᱡᱟᱹ ᱟᱜᱼᱟ ᱥᱮ ᱰᱟᱝ ᱜᱟᱹᱭ ᱰᱟᱹᱝᱨᱤ ᱵᱚᱱ ᱯᱩᱡᱟᱹ ᱟᱠᱚᱣᱟ
ᱚᱱᱟ ᱞᱟᱹᱜᱤᱫ ᱨᱟᱱ ᱞᱮᱠᱟ ᱦᱚᱸ ᱵᱟᱝ ᱧᱟᱯᱟᱢ ᱠᱟᱱᱟ᱾
ᱵᱟᱝ ᱵᱟᱝ ᱦᱚᱭ ᱚᱱᱠᱟ ᱟᱨ ᱜᱟᱹᱭ ᱰᱟᱹᱟᱝᱨᱤ ᱦᱚᱸᱛᱚ ᱱᱮᱛᱟᱨ ᱢᱟ ᱵᱟᱠᱚ ᱫᱚᱦᱚᱭᱮᱫ ᱠᱚᱣᱟ ᱥᱮ᱾
ᱦᱳᱭ ᱦᱳᱭ
ᱵᱟᱠᱷᱟᱱ ᱫᱚ ᱰᱝᱨᱤ ᱫᱚ ᱵᱟᱝ ᱨᱮᱦᱚᱸ ᱜᱟᱹᱭ ᱫᱚ ᱫᱚᱦᱚ ᱫᱚᱨᱠᱟᱨ ᱜᱮ, ᱞᱟᱹᱭᱟᱠᱚ ᱚᱲᱟᱜ ᱨᱮ ᱟᱸᱡᱚᱢ ᱟᱠᱟᱫ ᱠᱚᱣᱟᱞᱤᱧ᱾
ᱦᱚᱸ ᱟᱞᱮᱨᱮᱱ ᱦᱚᱸ ᱠᱟᱰᱟ ᱠᱚ ᱛᱟᱦᱮᱸ ᱠᱟᱱᱟ ᱢᱮᱱᱠᱷᱟᱱ ᱟᱠᱷᱨᱤᱧ ᱠᱟᱜ ᱠᱚᱣᱟᱞᱤᱧ, ᱜᱩᱯᱤ ᱦᱚᱲ ᱠᱚᱦᱚᱸ ᱵᱟᱹᱱᱩᱜ ᱠᱟᱜ ᱠᱚᱣᱟ
ᱦᱳᱭ ᱦᱳᱭ ᱫᱚᱦᱚ ᱞᱮᱠᱷᱟᱱ ᱢᱟ ᱡᱚᱛᱚᱱ ᱢᱟ ᱞᱟᱜᱟᱜ ᱜᱮ, ᱟᱞᱮ ᱦᱚᱸ ᱚᱱᱠᱟᱜ ᱜᱮ ᱧᱮᱞ ᱦᱚᱲ ᱵᱟᱹᱱᱩᱜ ᱠᱷᱟ. ᱛᱤᱨ ᱜᱮ ᱟ. ᱠᱷᱤᱨᱤᱧ ᱫᱚ
ᱚᱸ ᱛᱟᱦᱚᱞᱮ ᱜᱚᱝᱠᱮ ᱤᱱᱠᱟᱹ ᱜᱮᱞᱤᱧ ᱜᱚᱞᱯᱷᱚᱭᱫᱟ ᱱᱤᱛ ᱵᱮᱲᱟ ᱫᱚ᱾
ᱟᱸᱜ ᱟᱪᱷᱟ ᱴᱷᱤᱠ ᱜᱮᱭᱟ ᱢᱟ ᱚᱠᱛᱚ ᱦᱚᱸᱛᱚ ᱟᱭᱢᱟ ᱜᱟᱱ ᱦᱩᱭ ᱜᱚᱫ ᱮᱱᱟ, ᱵᱮᱥᱤ ᱚᱠᱛᱚ ᱦᱚᱸ ᱵᱟᱹᱱᱩᱜ ᱛᱟᱞᱟᱝᱼᱟ᱾
ᱦᱳᱭ ᱦᱳᱭ
ᱟᱨᱚ ᱚᱱᱠᱟ ᱚᱠᱛᱚ ᱧᱟᱢ ᱞᱮᱱᱠᱷᱟᱱ ᱛᱟᱭᱚᱢ ᱫᱟᱨᱟᱢ ᱦᱟᱜ ᱜᱟᱞᱢᱟᱨᱟᱣ ᱦᱩᱭᱩᱜᱼᱟ ᱦᱳᱭ ᱥᱮ᱾
ᱦᱳᱭ ᱮᱠᱫᱚᱢ ᱮᱠᱫᱚᱢ
ᱦᱳᱭ ᱛᱚ ᱜᱚᱝᱠᱮ ᱢᱟ ᱛᱟᱦᱚᱞᱮ ᱡᱚᱦᱟᱨ ᱜᱮ ᱦᱮᱸ,
ᱦᱳᱭ ᱜᱚᱝᱠᱮ ᱡᱚᱦᱟᱨ ᱜᱮ᱾
ᱦᱳᱭ ᱥᱟ‌. ᱜᱩᱱ ᱧᱤᱫᱟᱹ᱾
ᱦᱳᱭ ᱥᱟᱹᱜᱩᱱ ᱧᱤᱫᱟᱹ